ᱦᱮᱞᱳ
ᱦᱮᱸ ᱜᱚᱢᱠᱮ ᱡᱚᱦᱟᱨ ᱜᱮ᱾
ᱡᱚᱦᱟᱨ ᱜᱮ
ᱦᱳᱭ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱛᱚ ᱱᱤᱛᱚᱜ ᱫᱚ?
ᱦᱮᱸ ᱞᱟᱹᱭᱫᱟᱹᱧ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱱᱚᱜ-ᱚᱭ ᱪᱮᱠᱟ ᱜᱮ ᱵᱟᱝ ᱚᱲᱟᱜ ᱠᱚᱨᱮ ᱜᱮ ᱟᱢᱜᱮ ᱪᱮᱫ ᱠᱚᱢ ᱪᱮᱠᱟ ᱵᱟᱲᱟᱭᱮᱫᱟ?
ᱤᱧ ᱦᱚᱸ ᱱᱚᱦᱚ-ᱚᱭ ᱫᱩᱲᱩᱵ ᱵᱟᱲᱟ ᱦᱩᱭ ᱟᱠᱟᱱᱟ ᱤᱧᱟᱹ ᱳ ᱤᱭᱟᱹ ᱜᱚᱞᱯᱷᱚ ᱵᱟᱲᱟ ᱦᱩᱭᱩᱜ ᱠᱟᱱᱟ ᱦᱟᱹᱱᱠᱩ ᱱᱠᱩ ᱥᱟᱶ ᱦᱮᱸ
ᱚᱲᱟᱜ ᱨᱮᱫᱚ ᱫᱚᱢᱮ ᱜᱮᱥ ᱵᱩᱡᱩᱜ ᱠᱟᱱᱟ ᱥᱮ ᱵᱟᱦᱮᱨᱮ ᱥᱮᱫ ᱨᱮ ᱜᱮ ᱵᱟᱹᱞᱤ ᱵᱩᱡᱩ ᱠᱟᱱᱟ
ᱦᱳᱭ ᱦᱳᱭ ᱫᱚᱢᱮ ᱜᱩᱢᱥᱟᱱᱤ ᱫᱚᱦᱚ ᱠᱟᱫᱟᱭ ᱦᱚᱭ ᱦᱚᱸ ᱵᱟᱝ ᱮ ᱦᱚᱭ ᱫᱟ ᱫᱟᱜ ᱦᱤᱡᱩ-ᱟ ᱥᱮ ᱪᱤᱠᱟᱹ ᱟᱱᱟᱜ ᱠᱷᱟᱱ ᱥᱮᱫ ᱛᱮ ᱚᱱᱛᱮ ᱚᱠᱟ ᱞᱮᱠᱟᱭ ᱫᱟᱜ ᱵᱟᱲᱟᱭᱮᱫᱟ?
ᱱᱚᱱᱚᱛᱮ ᱫᱚ ᱵᱷᱟᱞᱤᱜᱤᱭ ᱫᱟᱜᱽ ᱮᱫᱟ ᱰᱮᱞᱤ ᱟᱹᱭᱩᱵ ᱵᱮᱨᱮᱫ ᱫᱟᱜ ᱮᱫᱟ ᱱᱚᱱᱚᱛᱮ ᱫᱚ᱾
ᱚ ᱱᱚᱛᱮ ᱫᱚ ᱦᱚᱞᱟ ᱢᱟᱫᱮᱨᱚᱜ ᱦᱟᱞᱠᱟ ᱦᱟᱞᱠᱟ ᱠᱟᱹᱴᱤᱡ ᱮ ᱦᱚᱭ ᱵᱟᱲᱟ ᱠᱮᱫᱟᱭ ᱦᱩᱰᱩᱨ᱾ ᱞᱮᱫᱟᱭ ᱫᱟᱜ ᱫᱚ ᱦᱟᱞᱠᱟ ᱦᱟᱞᱠᱟᱭ ᱫᱟᱜ ᱠᱮᱫᱟ ᱟᱫᱚ ᱱᱚᱦᱚᱸ-ᱚᱭ ᱥᱤᱛᱩᱝ ᱫᱟᱜ ᱨᱮᱱᱟᱜ ᱠᱟᱛᱷᱟ ᱟᱫᱚ ᱵᱟᱝ ᱞᱮᱭ ᱠᱟᱱᱟ ᱱᱚ-ᱚᱭ ᱫᱟᱜ ᱦᱤᱡᱩᱜ ᱠᱟᱱᱟ ᱥᱮ ᱵᱟᱝ ᱵᱚᱨᱚ
ᱛᱩᱝ ᱟᱯᱷᱚᱨ ᱠᱚ ᱛᱤᱱᱟᱹᱥᱟᱜᱤᱧ ᱠᱮᱫᱟ ᱯᱮ ᱟᱯᱷᱚᱨ ᱠᱚ?
ᱦᱮᱸ ᱦᱩᱭ ᱵᱟᱲᱟ ᱱᱚ-ᱚᱭ ᱠᱟᱹᱢᱤ ᱠᱚ ᱪᱟᱞᱟᱜ ᱠᱟᱱᱟ ᱟᱫᱚ ᱱᱚ-ᱚᱭ ᱫᱚᱢᱮ ᱥᱮᱫ ᱵᱟᱝ ᱦᱤᱡᱩᱜ-ᱟ ᱫᱚᱢᱮ ᱟᱨᱚ ᱥᱮ
ᱦ ᱫᱟᱜ ᱫᱚ ᱟᱞᱮ ᱥᱮᱫ ᱫᱚ ᱦᱩᱭᱩᱜ ᱠᱟᱱᱟ ᱦᱤᱡᱩᱜ ᱦᱩᱭᱩᱜ ᱠᱟᱱ ᱜᱮ ᱫᱮᱞᱤ ᱟᱭᱩᱵ ᱞᱮᱠᱟᱜᱮ ᱛᱷᱚᱲᱟ ᱫᱚᱭ ᱧᱩᱨ ᱟᱞᱮ ᱠᱟᱱ ᱜᱮᱭᱟ
ᱚ ᱛᱷᱚᱨᱟ ᱦᱚᱸ ᱱᱚᱛᱮ ᱫᱚᱭ ᱫᱟᱵ ᱵᱟᱲᱟ ᱠᱮᱫᱟ ᱟᱫᱚ᱾ ᱱᱤᱭᱟᱹ ᱜᱷᱟᱹᱲᱤᱡ ᱫᱚᱢᱮ ᱥᱤᱛᱩᱝ ᱫᱟᱭ ᱟᱫᱚ ᱵᱟᱝ ᱦᱤᱡᱩᱜ
ᱦᱩᱸ ᱛᱟᱦᱞᱮ ᱟᱯᱷᱚᱨ ᱠᱚᱫᱚ ᱯᱮ ᱜᱤᱰᱤ ᱠᱮᱫᱟ ᱥᱮ ᱵᱟᱝ? ᱦᱮᱸ ᱚ ᱟᱞᱮ ᱦᱚᱸᱞᱮ ᱜᱤᱰᱤ ᱵᱟᱲᱟ ᱟᱠᱟᱫᱟ ᱛᱚ ᱦᱚᱞᱟ ᱢᱸᱫᱷᱮᱨ ᱨᱮᱜᱞᱮ ᱤᱫᱤ ᱠᱮᱫᱟ ᱚᱢᱚᱱ ᱫᱚ ᱟᱩᱨᱤ ᱚᱢᱚᱱᱚᱜᱼᱟ
ᱟᱪᱪᱷᱟ ᱚᱲᱟᱜ ᱠᱚᱨᱮ ᱫᱚ ᱢᱮᱱᱟᱜ ᱠᱚᱣᱟ?
ᱱᱟᱯᱟᱭ ᱵᱟᱲᱟ ᱜᱮ
ᱟᱪᱪᱷᱟ ᱞᱟᱹᱭᱢᱮ ᱟᱯᱮ ᱚᱱᱛᱮ ᱨᱮ ᱟᱨᱦᱚᱸ ᱱᱚᱣᱟ ᱪᱷᱟᱲᱟ ᱟᱨᱚ ᱪᱮᱫ ᱠᱟᱹᱢᱤ ᱠᱚ ᱪᱟᱞᱟᱜ ᱠᱟᱱᱟ?
ᱠᱟᱹᱢᱤ ᱠᱟᱹᱢᱤ ᱫᱚ ᱟᱨ ᱪᱮᱫ ᱪᱚ ᱱᱮᱛᱟᱨ ᱫᱚ ᱵᱮᱥᱤ ᱵᱟᱭᱨᱮ ᱠᱟᱹᱢᱤ ᱠᱚ ᱪᱟᱞᱟᱜ ᱠᱟᱱᱟ ᱠᱟᱹᱢᱤ ᱠᱷᱟᱡ ᱫᱚ ᱵᱟᱠᱷᱟᱡ ᱫᱚ ᱱᱚᱣᱟ ᱚᱲᱟᱜ ᱠᱚᱨᱮ ᱠᱚ ᱠᱟᱹᱢᱤ ᱵᱟᱲᱟᱭᱮᱫᱟ
ᱟᱪᱪᱷᱟ ᱚᱱᱛᱮ ᱨᱮ ᱚᱱᱟ ᱦᱚᱲᱚ ᱪᱷᱟᱰᱟ ᱠᱟᱛᱮᱫ ᱦᱚᱸ ᱟᱨᱦᱚᱸ ᱪᱮᱫ ᱪᱟᱥᱵᱟᱥ ᱠᱚ ᱦᱩᱭᱩᱜ ᱜᱮᱭᱟ?
ᱱᱚᱛᱮ ᱫᱚ ᱦᱩᱲᱩ ᱪᱷᱟᱲᱟ ᱫᱚ ᱟᱨ ᱱᱚᱛᱮ ᱫᱚ ᱵᱟᱝ ᱦᱳᱭᱳᱜ-ᱟ ᱪᱮᱫ ᱜᱮ᱾ ᱚᱱᱛᱮ ᱫᱚ ᱦᱩᱲᱩᱤ ᱜᱮ ᱢᱮᱱ ᱦᱩᱲᱩ ᱜᱮ ᱟᱥᱚᱞ ᱡᱤᱱᱤᱥ ᱫᱚ
ᱟᱹᱞᱩ ᱠᱚᱫᱚ ᱵᱟᱯᱮ ᱨᱚᱦᱚᱭᱟ ᱡᱟᱦᱟᱱᱟᱜ ᱟᱱᱟᱡᱽ ᱠᱚ?
ᱟᱞᱚ ᱠᱚ ᱵᱟᱝ ᱨᱚᱦᱚᱭ ᱞᱮᱦᱚᱨᱮ ᱚᱱᱟ ᱫᱚ ᱚᱲᱟᱜ ᱨᱮ ᱡᱚᱢ ᱞᱟᱹᱜᱤᱫ ᱞᱮ ᱨᱚᱦᱚᱭᱟ ᱚᱱᱟᱢᱟ ᱵᱮᱵᱥᱟ ᱞᱟᱹᱜᱤᱫ ᱫᱚ ᱵᱟᱝ ᱞᱮ
ᱦᱮᱸ ᱟᱞᱮ ᱱᱚᱛᱮ ᱫᱚ ᱫᱚᱢᱮ ᱟᱹᱞᱩ ᱠᱚ ᱡᱟᱦᱟᱱᱟᱜ ᱟᱱᱟᱡ ᱠᱚ ᱤᱭᱟᱹ ᱠᱚ ᱫᱚᱢᱮ ᱜᱮᱠᱚ ᱨᱚᱦᱚᱭ ᱫᱚ ᱨᱚᱦᱚᱭᱟ ᱱᱤᱭᱟᱹ ᱫᱷᱟᱣ ᱢᱟ ᱦᱮᱸ ᱱᱤᱭᱟᱹ ᱫᱷᱟᱣ ᱢᱟ ᱟᱹᱞᱩ ᱨᱮᱱᱟᱜ ᱫᱟᱢ ᱜᱮ ᱵᱟᱹᱱᱩᱜ ᱡᱟᱦᱟᱸ ᱛᱤᱱᱟᱹᱜ ᱛᱮ ᱚᱸᱰᱮ ᱠᱷᱚᱨᱚᱪ ᱦᱩᱭ ᱞᱮᱱᱟ ᱩᱱᱟᱹᱜ ᱦᱚᱸ ᱵᱟᱝ ᱨᱟᱠᱟᱵ ᱞᱮᱱᱟ ᱞᱚᱥ ᱜᱤ ᱪᱟᱞᱟᱣᱱᱟ ᱱᱤᱭᱟᱹ ᱫᱷᱟᱣ ᱫᱚ
ᱨᱚᱦᱚᱭ ᱞᱮᱫᱟ ᱯᱮ ᱥᱤ
ᱦᱮᱸ ᱨᱚᱦᱚᱭ ᱦᱩᱭ ᱞᱮᱱᱟ ᱢᱚᱬᱮ ᱵᱤᱜᱷᱟᱹ ᱞᱮᱠᱟᱞᱮ ᱨᱚᱦᱚᱭ ᱞᱮᱫᱟ ᱚᱱᱠᱟ ᱢᱤᱫ ᱵᱤᱜᱷᱟᱹ ᱨᱮᱱᱟᱜ ᱫᱚ ᱥᱴᱩᱨ ᱨᱮᱞᱮ ᱫᱚᱦᱚ ᱟᱠᱟᱫᱟ ᱵᱟᱹᱠᱤ ᱫᱚ ᱠᱚᱢ ᱥᱚᱢ ᱛᱮᱞᱮ ᱟᱠᱷᱨᱤᱧ ᱜᱤᱰᱤ ᱠᱮᱫᱟ ᱟᱫᱚ ᱚᱱᱟ ᱥᱴᱳᱨ ᱨᱮ ᱫᱚᱦᱚ ᱞᱟᱹᱜᱤᱫ ᱛᱮᱦᱚᱸ ᱛᱚ ᱯᱚᱭᱥᱟ ᱫᱚ ᱞᱟᱜᱟᱜ ᱜᱮᱭᱟ ᱵᱚᱥᱛᱟ ᱯᱤᱪᱷᱩ ᱢᱤᱫᱥᱚ ᱴᱟᱠᱟ ᱠᱟᱛᱮᱫ ᱥᱮ ᱛᱤᱱᱟᱹᱜ ᱠᱟᱛᱮᱫ ᱚᱱᱠᱟ ᱠᱚ ᱦᱟᱛᱟᱣᱟ ᱟᱫᱚ ᱚᱱᱠᱟ ᱯᱚᱭᱥᱟ ᱞᱟᱜᱟᱜ ᱠᱟᱱᱟ ᱟᱨ ᱟᱹᱠᱷᱨᱤᱧ ᱦᱚᱸ ᱵᱟᱝ ᱜᱟᱱᱚᱜ ᱠᱟᱱᱟ ᱫᱟᱢ ᱵᱟᱹᱱᱩᱜ ᱟᱨ ᱱᱤᱡᱮᱢ ᱫᱚᱦᱚᱭ ᱛᱮᱦᱚᱸ ᱚᱱᱠᱟ ᱯᱚᱭᱥᱟ ᱞᱟᱜᱟᱜ ᱠᱟᱱᱟ ᱚᱠᱟᱨᱮ ᱩᱱᱟᱹᱜ ᱯᱚᱭᱥᱟᱢ ᱧᱟᱢᱟ ᱟᱫᱚ ᱠᱤᱪᱷᱩ ᱜᱟᱱ ᱫᱚ ᱤᱧᱢᱮᱱᱟ ᱠᱤᱪᱷᱩ ᱜᱟᱱ ᱫᱚ ᱚᱱᱠᱟ ᱫᱚᱦᱚ ᱦᱩᱭ ᱠᱟᱱᱟ ᱟᱫᱚ
ᱱᱚᱣᱟ ᱠᱷᱟᱹᱛᱤᱨ ᱠᱚ ᱵᱟᱜ ᱯᱟᱜ ᱟᱞᱮ ᱥᱮᱫ ᱫᱚ ᱦᱩᱲᱩ ᱪᱷᱟᱲᱟ ᱫᱚ ᱪᱮᱫ ᱜᱤ ᱵᱟᱝᱠᱚ ᱨᱚᱦᱚᱭᱟ ᱟᱞᱮᱥᱮᱫ ᱫᱚ ᱱᱚᱝᱠᱟ ᱫᱚ ᱦᱮᱸ ᱩᱛᱩᱠᱚ ᱠᱚ ᱨᱚᱦᱚᱭ ᱩᱛᱩᱠᱚ ᱨᱚᱦᱚᱭ ᱨᱮᱦᱚᱸ ᱚᱱᱟ ᱫᱚ ᱢᱟᱱᱮ ᱱᱤᱡᱮᱨ ᱡᱚᱢ ᱞᱟᱹᱜᱤᱫ ᱠᱚ ᱨᱚᱦᱚᱭᱟ ᱟᱨ ᱪᱮᱫ ᱱᱤᱡᱮ ᱡᱚᱢ ᱞᱟᱹᱜᱤᱫ ᱠᱚ ᱨᱚᱦᱚᱭ ᱠᱮᱫ ᱜᱤ ᱢᱟᱱᱮ ᱟᱢ ᱡᱟᱦᱟᱸᱛᱤᱱᱟᱹᱜ ᱮᱢ ᱡᱚᱢᱟ ᱩᱱᱟᱹᱜ ᱜᱟᱱᱮᱢ ᱨᱚᱦᱚᱭ ᱠᱮᱜ ᱜᱮᱢ ᱟᱨ ᱵᱟᱥ ᱦᱩᱭ ᱠᱟᱱᱟ ᱢᱟᱱᱮ ᱚᱠᱟ ᱟᱢ ᱵᱮᱵᱽᱥᱟ ᱞᱟᱹᱜᱤᱫ ᱫᱚ ᱵᱟᱝ ᱩᱱᱟᱹᱜ ᱜᱟᱱ ᱫᱚ ᱵᱟᱹᱱᱩᱜᱼᱟ
ᱱᱚᱛᱮ ᱫᱚ ᱵᱟᱨᱚ ᱢᱟᱥ ᱜᱤ ᱚᱱᱠᱟ ᱚᱲᱟᱜ ᱨᱮᱱᱟᱜ ᱠᱟᱹᱢᱤᱜᱤ ᱵᱟᱨᱚ ᱢᱟᱥ ᱡᱟᱦᱟᱱᱟᱜ ᱥᱚᱵᱽᱡᱤ ᱚᱱᱠᱟ ᱟᱱᱟᱡ ᱠᱚᱠᱚ ᱨᱚᱦᱚᱭ ᱟᱠᱟᱜᱼᱟ ᱠᱩᱸᱫᱽᱨᱤ ᱠᱚ ᱡᱮᱢᱚᱱ ᱨᱚᱦᱚᱭ ᱦᱩᱭ ᱠᱟᱱᱟ ᱠᱟᱨᱞᱟ ᱠᱚᱦᱚᱸ ᱠᱚ ᱨᱚᱦᱚᱭ ᱜᱮᱭᱟ ᱱᱤᱛᱚᱜ ᱫᱚ ᱩᱱᱟᱹᱜ ᱫᱚ ᱠᱟᱨᱞᱟ ᱠᱚᱫᱚ ᱵᱟᱝ ᱦᱩᱭᱩᱜᱼᱟ ᱠᱟᱨᱞᱟ ᱵᱚᱨᱵᱚᱴᱤ ᱡᱷᱤᱸᱜᱟᱹ ᱡᱟᱦᱟᱱᱟᱜ ᱜᱮ ᱜᱤ ᱛᱚ ᱱᱚᱛᱮ ᱨᱮᱫᱚ ᱚᱱᱠᱟ ᱨᱚᱦᱚᱭ ᱜᱤᱭᱟᱹ ᱠᱚ ᱡᱷᱚᱛᱚ ᱦᱚᱲᱜᱮ ᱡᱟᱦᱟᱱᱟᱜ ᱵᱟ ᱡᱟᱦᱟᱱᱟᱜ ᱵᱟᱨᱚ ᱢᱟᱥ ᱠᱟᱹᱢᱤ ᱨᱮᱠᱚ ᱞᱟᱜᱟᱣ ᱠᱚᱜᱼᱟ
ᱦᱮᱸ ᱱᱚᱱᱛᱮ ᱫᱚ ᱚᱱᱟ ᱚᱱᱟᱜ ᱠᱟᱹᱢᱤ ᱪᱟᱥ ᱥᱩᱢᱚᱭ ᱜᱮ ᱚᱲᱟᱜ ᱨᱮᱠᱚ ᱛᱟᱦᱮᱸᱱᱟ ᱵᱟᱫ ᱵᱟᱹᱠᱤ ᱫᱚ ᱵᱟᱭᱨᱮ ᱠᱚ ᱪᱟᱞᱟᱜᱼᱟ ᱵᱟᱠᱷᱟᱡ ᱵᱟᱭᱨᱮ ᱠᱟᱹᱢᱤ ᱱᱤᱛᱚᱜ ᱥᱮᱫ ᱚᱱᱠᱟ ᱠᱟᱹᱢᱤ ᱵᱟᱹᱱᱩᱜᱼᱟ ᱚᱱᱠᱟ ᱪᱮᱫ ᱠᱚᱢ ᱪᱟᱥᱟ ᱚᱱᱟ ᱠᱚ ᱵᱟᱹᱱᱩᱜᱼᱟ ᱫᱟᱜ ᱨᱮᱱᱟᱜ ᱱᱚᱱᱛᱮ ᱫᱚ ᱫᱚᱢᱮ ᱚᱵᱷᱟᱵᱽ ᱵᱚᱨᱥᱟ ᱫᱤᱱ ᱜᱤ ᱫᱟᱜ
ᱦᱩᱸ ᱜᱚᱝᱠᱮ ᱧᱮᱞ ᱵᱟᱲᱟ ᱠᱟᱹᱫᱤᱧᱟ ᱟᱯᱮ ᱦᱮᱸ ᱟᱯᱮ ᱚᱱᱛᱮ ᱠᱷᱚᱱ ᱟᱹᱞᱩ ᱦᱟᱞᱟᱝ ᱱᱚᱛᱮ ᱫᱚᱢᱮ ᱠᱚ ᱦᱤᱡᱩᱜ ᱜᱮᱭᱟ ᱟᱹᱞᱩ ᱦᱟᱞᱟᱝ ᱱᱚᱛᱮ ᱟᱞᱮ ᱥᱮᱫ
ᱜᱚᱜᱚ ᱛᱟᱠᱚ ᱠᱚ ᱪᱟᱞᱟᱜ ᱛᱟᱦᱮᱱᱟ
ᱚ ᱟᱫᱚ ᱱᱤ ᱱᱤᱫᱷᱟᱣ ᱫᱚᱠᱚ ᱦᱮᱡ ᱞᱮᱱᱟ ᱥᱮ ᱵᱟᱝ ᱵᱟᱹᱧ ᱵᱟᱲᱟᱭᱟ ᱞᱟᱦᱟᱵᱟᱨ ᱚᱱᱛᱮ ᱠᱷᱚᱱ ᱫᱚᱢᱮ ᱠᱚ ᱦᱤᱡᱩᱜᱼᱟ ᱟᱫᱚ ᱠᱩᱞᱤ ᱵᱟᱲᱟ ᱦᱩᱭᱩᱜᱼᱟ ᱚᱠᱟᱥᱮᱫ ᱠᱷᱚᱱ ᱯᱮ ᱦᱮᱡ ᱟᱠᱟᱱᱟ
ᱦᱮᱸ
ᱟᱫᱚ ᱚᱱᱛᱮ ᱠᱚ ᱞᱟᱹᱭᱟ
ᱜᱚᱜᱚ ᱛᱟᱠᱚ ᱚᱱᱛᱮ ᱠᱷᱚᱡ ᱠᱚ ᱟᱹᱜᱩᱭᱮᱫ ᱛᱟᱦᱮᱸᱱᱟ ᱟᱞᱮ ᱫᱟᱨᱟᱢ ᱞᱮ ᱪᱟᱞᱟᱜ ᱛᱟᱦᱮᱸᱱᱟ ᱵᱷᱟᱹᱜᱤ ᱜᱤ
ᱚ ᱚᱱᱛᱮᱨᱮᱜᱤ ᱢᱤᱫᱼᱴᱟᱝ ᱜᱟᱛᱮ ᱛᱟᱦᱮᱸᱜᱼ ᱮ ᱡᱮ ᱞᱟᱦᱟᱛᱮ ᱛᱮ ᱞᱟᱹᱭᱮᱫ ᱛᱟᱸᱦᱮᱫ ᱡᱮ ᱟᱹᱞᱩ ᱦᱟᱞᱟᱝ ᱤᱧ ᱪᱟᱜ ᱟ ᱟᱯᱮ ᱚᱱᱛᱮ ᱟᱹᱞᱩ ᱠᱚᱧ ᱦᱟᱞᱟᱝ ᱜᱚᱲᱚ ᱟᱯᱮᱭᱟ ᱟᱫᱚ ᱢᱤᱫ ᱵᱚᱥᱛᱟ ᱜᱟᱱ ᱟᱹᱞᱩᱧ ᱟᱹᱜᱩᱭᱟ ᱟᱫᱚ ᱱᱤᱭᱟᱹᱫᱷᱟᱣ ᱢᱟ ᱟᱞᱩ ᱨᱮᱱᱟᱜ ᱫᱟᱢ ᱜᱤ ᱵᱟᱹᱱᱩᱜᱼᱟ ᱟᱫᱚ ᱵᱟᱝ ᱮ ᱦᱮᱡ ᱞᱮᱱᱟ ᱚᱱᱠᱟ
ᱚ ᱩᱱᱤ ᱦᱚᱸᱭ ᱵᱩᱡ ᱫᱟ ᱢᱮᱱᱛᱮ ᱞᱚᱥ ᱜᱤ ᱵᱮᱥᱤ ᱦᱩᱭᱩᱜ ᱛᱤᱧᱟᱹ
ᱞᱟᱹᱭᱫᱟᱭ ᱚᱱᱟ ᱠᱚ ᱠᱷᱚᱱ ᱫᱚ ᱠᱤᱨᱤᱧ ᱞᱮᱠᱷᱟᱱ ᱜᱤᱧ ᱵᱚᱨᱚᱱ ᱵᱟᱨᱥᱚ ᱴᱟᱠᱟ ᱛᱮᱜᱮ ᱢᱤᱫ ᱵᱚᱥᱛᱟ ᱟᱹᱞᱩ ᱧᱟᱢᱚᱜ ᱠᱟᱱᱟ ᱛᱚ ᱱᱤᱭᱟᱹ ᱫᱷᱟᱣ ᱱᱮᱛᱟᱨ ᱫᱚ
ᱦᱩᱸ ᱩᱱ ᱪᱤᱞᱤ ᱯᱮ ᱠᱚᱭᱮ ᱠᱟᱱᱟ
ᱟᱫᱚ ᱟᱯᱮ ᱚᱱᱛᱮ ᱫᱚ ᱵᱟᱝ ᱫᱚ ᱟᱹᱞᱩ ᱩᱱᱟᱹᱜ ᱵᱟᱹᱱᱩᱜ ᱛᱮ ᱦᱚᱭ ᱛᱚ ᱫᱟᱢ ᱠᱟᱹᱴᱤᱡ ᱫᱚ ᱵᱤᱥᱤ ᱜᱮᱭᱟ ᱟᱯᱮᱚᱱᱛᱮ ᱱᱚᱛᱮ ᱫᱚ ᱫᱟᱢ ᱵᱮᱥᱤ ᱵᱟᱱᱩᱜ ᱱᱤᱛᱚᱜ ᱦᱚᱸ
ᱦᱮᱸ ᱱᱚᱛᱮ ᱫᱚ ᱛᱷᱚᱲᱟ ᱵᱤᱥᱤ ᱧᱚᱜ ᱜᱮᱭᱟ ᱟᱯᱮ ᱥᱮᱫ ᱫᱚ ᱢᱟᱱᱮ ᱟᱞᱩ ᱨᱮᱱᱟᱜ ᱤᱭᱟᱹ ᱠᱟᱱ ᱛᱮ ᱛᱷᱚᱲᱟ ᱠᱚᱢ ᱜᱮᱭᱟ ᱵᱟᱠᱷᱟᱡ ᱟᱞᱮ ᱥᱮᱫ ᱫᱚ ᱣᱟᱹᱭᱥᱤ ᱫᱚ ᱵᱟᱹᱥᱤ ᱜᱮᱭᱟ
ᱟᱪᱪᱷᱟ ᱛᱟᱦᱚᱞᱮ ᱡᱚᱢ ᱵᱟᱲᱟ ᱠᱚᱫᱚ ᱦᱩᱭᱱᱟ ᱥᱮ ᱟᱹᱣᱨᱤ
ᱡᱚᱢ ᱵᱟᱲᱟ ᱠᱚᱫᱚ ᱦᱩᱭ ᱟᱠᱟᱱᱟ ᱱᱤᱛᱚᱜ ᱚᱱᱛᱮ ᱤᱭᱟᱹ ᱥᱮᱡ ᱦᱮᱡ ᱦᱩᱭ ᱠᱟᱱᱟ ᱚᱱᱛᱮᱢ ᱯᱷᱟᱸᱠᱟ ᱥᱮᱫ ᱫᱟᱨᱮ ᱩᱢᱩᱞ ᱥᱮᱫ ᱫᱩᱲᱩᱵ ᱦᱩᱭ ᱠᱟᱱᱟ
ᱡᱚᱢ ᱫᱚ ᱮᱱᱟ ᱨᱮ ᱡᱚᱢ ᱦᱩᱭ ᱠᱟᱱᱟ ᱤᱧ ᱦᱚᱸ ᱱᱤᱛᱚᱜ ᱫᱚ ᱟᱹᱣᱨᱤᱧ ᱡᱚᱢᱟ ᱛᱩᱯᱩ ᱵᱟᱲᱟ ᱠᱟᱛᱮ ᱡᱚᱢ ᱦᱩᱭᱩᱜ-ᱟ ᱱᱤᱛᱚᱜ ᱨᱮ ᱦᱟᱜ ᱠᱷᱟᱱ ᱛᱤᱜᱤ ᱫᱚᱢᱮ ᱜᱚᱨᱚᱢ ᱠᱟᱱᱟ ᱟᱨᱦᱚᱸ ᱛᱩᱯᱩ ᱥᱟᱱᱟ ᱦᱩᱭᱩᱜ-ᱟ
ᱦᱩᱸ ᱛᱩᱯᱩᱜ ᱞᱮᱠᱟ ᱜᱮ ᱵᱟᱢ ᱵᱩᱡᱟ
ᱦᱩᱸ ᱩᱫᱜᱟᱹᱨ ᱛᱤᱜᱤ ᱟᱨᱦᱚᱢ ᱞᱚᱦᱚᱜ ᱪᱟᱵᱟᱜᱼᱟ ᱦᱩᱸ
ᱫᱚᱢᱮ ᱜᱚᱨᱚᱢ ᱠᱟᱱᱟ ᱥᱮ
ᱦᱮᱸ ᱟᱫᱚ ᱮᱱᱟᱱ ᱠᱷᱚᱱ ᱜᱮ ᱱᱚᱝᱠᱟ ᱜᱚᱞᱯᱷᱚ ᱦᱩᱭᱩᱜ ᱠᱟᱱᱟ ᱛᱤᱱ ᱦᱚᱲ ᱥᱟᱶ ᱱᱚᱝᱠᱟᱢ ᱜᱚᱞᱯᱷᱚ ᱣᱟᱠᱟᱫᱟ᱾
ᱤᱧ
ᱦᱮᱸ
ᱟᱢ ᱜᱮᱞᱮ ᱛᱤᱱᱟᱹᱜ ᱯᱮ ᱦᱚᱲ ᱥᱮ ᱯᱩᱱ ᱦᱚᱲ ᱠᱚ ᱦᱩᱭᱱᱟ ᱟᱢ ᱜᱮᱞᱮᱜ
ᱚ
ᱟᱢ ᱫᱚ
ᱟᱹᱰᱤ ᱦᱚᱲ ᱥᱟᱶ ᱜᱚᱞᱯᱷᱚ ᱦᱩᱭ ᱠᱟᱱᱟ ᱟᱫᱚ ᱟᱹᱰᱤ ᱦᱚᱲ ᱥᱟᱶᱜᱮ ᱟᱹᱰᱤ ᱨᱚᱠᱚᱢ ᱚᱝᱠᱟ ᱜᱚᱞᱯᱷᱚ ᱦᱩᱭᱩᱜ ᱠᱟᱱᱟ ᱟᱫᱚ ᱵᱟᱹᱧ ᱵᱩᱡᱽ ᱫᱟᱲᱮᱭᱟᱜ ᱠᱟᱱᱟ ᱚᱠᱚᱭ ᱥᱟᱶᱛᱮ ᱪᱮᱫ ᱠᱚᱧ ᱜᱚᱞᱯᱷᱚ ᱠᱮᱫᱟ ᱟᱫᱚ ᱚᱠᱟᱴᱤᱡ ᱠᱟᱛᱷᱟᱧ ᱞᱟᱹᱭᱟ ᱱᱤᱛᱚᱜ ᱫᱚ ᱚᱱᱟ ᱜᱮ ᱵᱟᱹᱧ ᱵᱩᱡᱷᱟᱹᱣ ᱫᱟᱲᱟᱜ ᱠᱟᱱᱟ ᱟᱠᱷᱟᱱ ᱢᱤᱫᱴᱟᱝ ᱠᱟᱛᱷᱟ ᱜᱤ ᱡᱷᱚᱛᱚ ᱦᱚᱲ ᱢᱮᱛᱟᱭ ᱢᱮ ᱵᱟᱨ ᱵᱟᱨ ᱚᱱᱟ ᱜᱤ ᱨᱤᱯᱤᱴ ᱤᱫᱤ ᱢᱮ ᱵᱟᱝ
ᱦᱮ ᱟᱨ ᱪᱤᱜ ᱠᱩᱢ ᱜᱟᱨᱢᱟᱨᱟᱣ ᱚᱱᱟ ᱠᱚᱜᱮ ᱫᱟᱠᱟ ᱠᱚᱢ
ᱦᱳᱭ ᱟᱫᱚ ᱚᱱᱟ ᱛᱤᱱ ᱜᱷᱟᱹᱲᱤᱡ ᱜᱤ ᱟᱫᱚ ᱚᱱᱟ ᱛᱤᱱ ᱜᱷᱟᱹᱲᱤᱡ ᱴᱟᱭᱤᱢ ᱠᱚ ᱮᱢ ᱠᱟᱫᱟ ᱚᱱᱟ ᱛᱚ ᱯᱩᱨᱚᱱ ᱦᱩᱭᱩᱜ-ᱟ ᱟᱨ ᱵᱟᱝ ᱠᱷᱟᱱ ᱫᱚ ᱢᱤᱫ ᱨᱚᱠᱚᱢ ᱠᱟᱛᱷᱟ ᱜᱤ ᱡᱷᱚᱛᱚ ᱜᱤ ᱞᱟᱹᱭ ᱤᱫᱤ ᱭᱟᱠᱚᱢ ᱪᱮᱫ ᱮᱢ ᱞᱟᱹᱭᱟ ᱵᱟᱹᱧ ᱞᱟᱹᱭᱟ ᱵᱟᱹᱧ ᱵᱩᱡᱷᱟᱹᱣ ᱫᱟᱲᱟᱜ ᱠᱟᱱᱟ ᱚᱱᱟ ᱜᱮ ᱞᱟᱹᱭ ᱢᱮ ᱟᱢ ᱠᱚᱜᱮ ᱠᱷᱚᱵᱚᱨ ᱠᱚ ᱚᱱᱛᱮᱱᱟᱜ ᱠᱩᱞᱤᱧ ᱢᱮ ᱡᱟᱦᱟᱱᱟᱜ ᱞᱟᱹᱭ ᱭᱟᱹᱢᱟᱹᱧ
ᱟᱢ ᱫᱚ ᱛᱤᱱᱟᱹᱜ ᱦᱚᱲ ᱥᱟᱞᱟᱜ ᱮᱢ ᱜᱟᱞᱢᱟᱨᱟᱣ ᱠᱮᱫ ᱛᱮ
ᱚᱝᱠᱟ ᱜᱤ ᱦᱩᱭ ᱠᱟᱱᱟ ᱟᱹᱰᱤ ᱦᱚᱲ ᱠᱚ ᱦᱩᱭ ᱠᱟᱱᱟ ᱯᱨᱟᱭᱤ ᱯᱚᱱᱨᱚ ᱠᱩᱲᱤ ᱡᱚᱱ ᱜᱟᱱ ᱠᱚ ᱦᱩᱭᱩᱜ-ᱟ
ᱡᱮ ᱟ ᱛᱤᱥ ᱠᱷᱚᱡ ᱮᱢ ᱤᱭᱟᱹᱭᱮᱫ ᱛᱮ ᱟᱢ ᱫᱚ
ᱤᱧ ᱫᱚ ᱦᱚᱸᱜᱼᱚᱭ ᱥᱚᱢᱵᱟᱨ ᱠᱷᱚᱱ ᱢᱤᱫ ᱥᱚᱯᱛᱟ ᱦᱩᱭᱮᱱ ᱛᱤᱧᱟ
ᱟᱨ ᱤᱧ ᱢᱟ ᱛᱤᱦᱤᱧ ᱠᱷᱚᱡ ᱤᱧ ᱫᱷᱩᱨᱟᱹᱣ ᱟᱠᱟᱱ
ᱚ
ᱤᱧ ᱫᱚ ᱛᱤᱦᱤᱧ ᱠᱷᱚᱡ ᱤᱧ ᱫᱷᱩᱨᱟᱹᱣ ᱟᱠᱟᱱᱟ
ᱩᱱᱟᱹᱜ ᱮᱢ ᱞᱮᱴ ᱠᱮᱫᱟ
ᱞᱮᱴ ᱠᱤᱫᱟᱹᱧ ᱵᱟᱹᱧ ᱵᱩᱡ ᱫᱟᱲᱮᱭᱟᱜ ᱛᱟᱦᱮᱱᱟ
ᱚ ᱟᱫᱚ ᱞᱟᱦᱟ ᱦᱮᱸ ᱦᱩᱭ ᱠᱟᱱᱟ ᱢᱚᱱᱮ ᱯᱚᱱᱨᱚᱴᱤ ᱯᱟᱨᱚᱢ ᱟᱠᱟᱫᱟᱭ
ᱚ
ᱟᱫᱚ ᱞᱟᱦᱟ ᱠᱷᱚᱱ ᱜᱤ ᱦᱚᱲ ᱠᱚᱫᱚ ᱧᱮᱞ ᱵᱟᱲᱟᱭᱮᱫ ᱠᱚᱣᱟ ᱠᱚᱨᱟᱣ ᱵᱟᱲᱟᱭ ᱫᱟᱠᱚ ᱟᱫᱚ ᱩᱱᱟᱹᱜ ᱤᱡᱟᱹ ᱵᱟᱝ ᱛᱟᱦᱮᱸ ᱠᱟᱱᱟ ᱱᱚᱣᱟ ᱪᱮᱛ ᱛᱟᱝ ᱨᱮ ᱡᱮ ᱠᱚᱨᱟᱣ ᱦᱩᱭᱩᱜ-ᱟ ᱢᱮᱱᱛᱮ ᱤᱧᱦᱚᱸ ᱱᱚᱝᱠᱟᱧ ᱜᱚᱞᱯᱷᱚᱭᱟ ᱱᱚᱸᱵᱮ ᱠᱷᱚᱱ ᱱᱚᱣᱟᱭ ᱤᱫᱤ ᱠᱟᱛᱮ ᱠᱟᱹᱢᱤ ᱦᱩᱭᱩᱜ-ᱟ ᱟᱫᱚ ᱡᱚᱠᱷᱚᱱᱤᱧ ᱧᱮᱞᱮᱫ ᱠᱚᱣᱟ ᱱᱚᱣᱟ ᱤᱫᱤ ᱠᱟᱛᱮ ᱡᱷᱚᱛᱚ ᱦᱚᱲ ᱠᱚ ᱠᱟᱹᱢᱤ ᱪᱮᱫᱟᱜ ᱟᱹᱫᱚᱧ ᱪᱟᱞᱟᱜ ᱵᱟ ᱤᱭᱟᱹᱧ ᱛᱟᱦᱮᱱᱟ ᱤᱧ ᱦᱚᱸ ᱢᱤᱫ ᱠᱟᱹᱴᱤᱡ ᱤᱧ ᱠᱟᱹᱢᱤ ᱞᱟ ᱱᱤᱭᱟᱹ ᱛᱚ ᱯᱷᱟᱸᱠᱟ ᱜᱮ ᱢᱤᱱᱟᱹᱧᱟ ᱱᱚᱣᱟ ᱤᱫᱤ ᱠᱟᱛᱮ ᱦᱳᱭ ᱾
ᱦᱮᱸ
ᱚᱱᱛᱮ ᱨᱮ ᱛᱟᱦᱚᱞᱮ ᱯᱚᱨᱚᱵᱽ ᱠᱚᱫᱚ ᱦᱩᱭ ᱵᱟᱲᱟᱜ ᱠᱟᱱᱟ ᱥᱮ ᱵᱟ? ᱱᱤᱭᱟᱹ ᱜᱷᱟᱹᱲᱤᱡ ᱫᱚ ᱡᱟᱦᱟᱱᱟᱜ
ᱩᱠᱩᱨ ᱛᱚ, ᱯᱚᱨᱚᱵᱽ ᱠᱚᱫᱚ ᱩᱠᱩᱨ ᱵᱟᱝ ᱦᱩᱭᱩᱜ ᱠᱟᱱᱟ ᱾
ᱡᱷᱟᱹᱱᱴᱤ ᱯᱟᱛᱟ ᱦᱩᱭᱮᱱ ᱫᱚ ᱚᱸᱰᱮ ᱠᱷᱚᱱ ᱫᱚᱯᱮ
ᱡᱷᱟᱱᱴᱤ ᱡᱷᱟᱱᱴᱤ ᱯᱟᱛᱟ? ᱡᱷᱟᱱᱴᱤ ᱯᱟᱛᱟ ᱥᱩᱨ ᱜᱮ, ᱥᱩᱨ ᱜᱮ ᱾
ᱪᱟᱞᱟᱣ ᱵᱟᱲᱟ ᱞᱮᱱᱟ ᱯᱮᱥᱮ ᱵᱟᱝ ᱛᱟᱦᱚᱞᱮ?
ᱪᱟᱞᱟᱣ ᱫᱚ ᱪᱟᱞᱟᱣ ᱞᱮᱱ ᱜᱮᱭᱟᱞᱮ ᱾
ᱚᱠᱟ ᱞᱮᱠᱟ ᱠᱚ ᱦᱚᱲ ᱞᱮᱱᱟ?
ᱦᱚᱲ ᱫᱚ ᱚᱸᱰᱮ ᱫᱚ ᱵᱷᱟᱹᱞᱤ ᱜᱮᱠᱚ ᱦᱚᱲᱚᱜᱼᱟ ᱥᱮ ᱾ ᱚᱱᱟ ᱫᱚ ᱱᱟᱢ ᱠᱚᱨᱟ ᱯᱟᱛᱟ ᱠᱟᱱᱟ ᱥᱮ ᱾
ᱟᱪᱪᱷᱟ ᱚᱸᱰᱮ ᱫᱚ ᱪᱮᱫ ᱪᱮᱫ ᱠᱚ ᱦᱩᱭᱩᱜᱼᱟ? ᱥᱩᱫᱩ ᱯᱟᱛᱟ ᱜᱮ ᱥᱮ ᱟᱨᱦᱚᱸ ᱮᱱᱮᱡ ᱠᱚ? ᱵᱚᱞᱛᱮ ᱰᱨᱟᱢᱟ ᱠᱚ ᱡᱟᱦᱟᱱᱟᱜ ᱟᱨ ᱦᱩᱭᱩᱜᱼᱟ? ᱟᱨ ᱪᱮᱫ ᱪᱮᱫ ᱠᱚ ᱧᱟᱢᱚᱜᱼᱟ? ᱚᱸᱰᱮ ᱚᱱᱟ ᱠᱚ ᱠᱟᱹᱴᱤᱡ ᱮᱢ ᱞᱟᱹᱭ ᱞᱮᱠᱷᱟᱱ
ᱤᱭᱟᱹ ᱢᱟᱱᱮ ᱯᱟᱛᱟ ᱜᱮ ᱢᱟᱱᱮ ᱡᱚᱛᱚ ᱞᱮᱠᱟ ᱜᱮ ᱦᱩᱭᱩᱜᱼᱟ ᱾
ᱰᱨᱟᱢᱟ ᱠᱚ ᱦᱩᱭᱩᱜ ᱜᱮᱭᱟ ᱾
ᱦᱮᱸ ᱾
ᱚ ᱪᱮᱫ ᱪᱮᱫ ᱠᱚ ᱧᱟᱢᱚᱜ ᱜᱮᱭᱟ ᱚᱸᱰᱮ?
ᱚᱸᱰᱮ ᱡᱚᱛᱚᱢ ᱧᱟᱢᱟ ᱾ ᱱᱚᱝᱠᱟ ᱢᱟᱱᱮ ᱤᱭᱟᱹ ᱡᱤᱱᱤᱥ ᱠᱚ ᱱᱚᱝᱠᱟ ᱠᱟᱹᱯᱤ ᱠᱚ ᱛᱩᱸᱭ ᱥᱟᱨ ᱠᱚ ᱾ ᱚᱱᱟ ᱢᱟᱨᱮ ᱢᱟᱨᱮ ᱡᱤᱱᱤᱥ ᱠᱚ ᱢᱟᱱᱮ ᱪᱮᱫ ᱠᱚᱠᱚ ᱢᱮᱛᱟᱜᱼᱟ ᱟᱨᱚ ᱦᱟᱸᱜ, ᱥᱟᱱᱛᱟᱲᱟᱜ ᱡᱚᱛᱚ ᱡᱤᱱᱤᱥ ᱛᱩᱢᱫᱟᱜ ᱫᱚ ᱚᱱᱟ ᱫᱚ ᱵᱟᱢ ᱧᱟᱢᱟ, ᱢᱟᱱᱮ ᱥᱟᱱᱛᱟᱲᱟᱜ ᱚᱱᱟ ᱤᱭᱟᱹ ᱠᱚ ᱾
ᱡᱟᱦᱟᱸ ᱵᱚᱸᱜᱟᱼᱵᱩᱨᱩ ᱠᱚᱨᱮ ᱦᱚᱸ ᱦᱳᱠ ᱦᱳᱭ ᱡᱟᱦᱟᱸ ᱵᱚᱸᱜᱟ ᱵᱩᱨᱩ ᱠᱚᱨᱮ ᱠᱟᱹᱢᱤ ᱠᱚᱨᱮ ᱞᱟᱜᱟᱜᱼᱟ᱾ ᱥᱟᱨ ᱠᱟᱹᱯᱤ ᱠᱚ ᱵᱟᱝ? ᱛᱟᱦᱚᱞᱮ ᱯᱟᱴᱟᱵᱤᱱ ᱟᱸᱡᱚᱢ ᱵᱟᱲᱟ ᱟᱠᱟᱱᱟ ᱥᱮ ᱵᱟᱝ? ᱯᱟᱴᱟᱵᱤᱱᱫᱷᱟ ᱫᱚ ᱯᱮ ᱦᱮᱡ ᱵᱟᱲᱟ ᱟᱠᱟᱱᱟ ᱥᱮ ᱵᱟᱝ?
ᱟᱸᱡᱚᱢ ᱫᱚᱧ ᱟᱸᱡᱚᱢ ᱟᱸᱡᱚᱢ ᱵᱟᱲᱟ ᱠᱟᱫᱟ ᱦᱮᱸ, ᱦᱮᱞᱟ ᱫᱚ ᱵᱟᱧ ᱦᱮᱞᱟᱣ ᱵᱟᱲᱟ ᱠᱟᱱᱟ᱾
ᱯᱟᱴᱟᱵᱤᱸᱫᱟᱹ ᱨᱮᱦᱚᱸ ᱱᱚᱝᱠᱟ ᱫᱚᱢᱮ ᱠᱚ ᱦᱚᱲᱚᱨᱚᱜ ᱜᱮᱭᱟ, ᱫᱚᱢᱮ ᱢᱤᱫ ᱫᱷᱟᱣ ᱪᱟᱞᱟᱣ ᱦᱩᱭ ᱞᱮᱱᱟ᱾ ᱢᱮᱱᱠᱷᱟᱱ ᱫᱚᱢᱮ ᱫᱚ ᱵᱟᱝ ᱥᱩᱨᱟ ᱾ ᱪᱟᱞᱟᱣ ᱦᱩᱭ ᱞᱮᱱᱟ ᱢᱤᱫ ᱫᱷᱟᱣ ᱫᱚᱢᱮ ᱦᱚᱲ, ᱟᱨ ᱚᱸᱰᱮ ᱢᱤᱫ ᱫᱷᱟᱣ ᱟᱯᱟᱜ ᱞᱮᱱᱠᱷᱟᱱ ᱟᱫᱚ ᱵᱟᱢ ᱧᱟᱯᱟᱢᱟ ᱯᱷᱳᱱ ᱦᱚᱸ ᱵᱟᱝ ᱞᱟᱜᱟᱜᱼᱟ ᱟᱨ ᱪᱮᱫ
ᱦᱮᱸ ᱯᱷᱳᱱ ᱦᱚᱸ ᱵᱟᱝ ᱞᱟᱜᱟᱜᱼᱟ ᱛᱚ ᱟᱞᱮ ᱞᱮ ᱥᱮᱱ ᱠᱟᱱᱟ᱾ ᱯᱷᱳᱱ ᱦᱚᱸ ᱪᱮᱫ ᱜᱮ ᱵᱟᱝ ᱥᱟᱰᱮ ᱠᱟᱱᱟ ᱠᱟᱜ ᱠᱚ ᱠᱟᱜ ᱠᱚ ᱮᱠᱫᱚᱢ ᱾
ᱦᱳᱭ ᱾
ᱞᱟᱜᱟᱜᱼᱟ ᱾
ᱦᱮᱸ ᱟᱫᱚ ᱩᱱᱟᱹᱜ ᱜᱟᱱ ᱦᱮᱸ ᱾ ᱩᱱᱟᱹᱜ ᱜᱟᱱ ᱦᱚᱲ ᱠᱚ ᱛᱟᱦᱮᱱᱟ ᱩᱱᱟᱹᱜ ᱜᱟᱱ ᱦᱮᱱᱟᱜᱟ ᱴᱟᱣᱟᱨ ᱫᱚ ᱚᱠᱟᱨᱮ ᱚᱨᱟ ᱡᱷᱚᱛᱚ ᱜᱮ ᱵᱚᱱᱫᱚ ᱠᱚᱜᱼᱟ ᱡᱷᱚᱛᱚ ᱦᱚᱲ
ᱦᱮᱸ
ᱟᱢ ᱜᱮᱠᱚ ᱢᱮᱛᱟᱢ ᱠᱟᱱᱟ ᱥᱮ ᱚᱠᱚᱭ ᱪᱮᱫ ᱠᱚ ᱢᱮᱛᱟᱭ
ᱩᱱᱠᱩ ᱯᱟᱭᱨᱟᱜ ᱠᱚ ᱦᱚᱦᱚᱭ ᱫᱟ ᱾
ᱩᱱᱠᱩ ᱫᱚ ᱱᱤᱝᱠᱟᱹ ᱠᱚ ᱠᱚᱨᱟᱣ ᱵᱟᱲᱟᱭ ᱫᱟ ᱥᱮ ᱵᱟᱝ ᱠᱚᱨᱟᱣ ᱫᱟ?
ᱪᱮᱫ ᱠᱚ?
ᱱᱚᱜᱼᱚᱭ ᱱᱤᱝᱠᱟᱹ ᱱᱚᱣᱟ ᱮᱯᱥ ᱛᱮᱠᱚ ᱜᱟᱯᱟᱞ ᱢᱟᱨᱟᱜ
ᱦᱮᱸ ᱟᱫᱚᱢ ᱠᱚᱫᱚ ᱠᱚ ᱠᱚᱨᱟᱣᱮᱫ ᱜᱮᱭᱟ᱾ ᱟᱫᱚᱢ ᱠᱚᱫᱚ ᱩᱱᱠᱩ ᱜᱮᱢ ᱠᱚᱠᱚ ᱠᱷᱮᱞᱳᱜ ᱠᱟᱱᱟ᱾ ᱢᱮᱱ ᱫᱟᱠᱚ ᱵᱟᱞᱮ ᱠᱚᱨᱟᱣ ᱟᱞᱮ ᱫᱚ ᱜᱮᱢ ᱞᱮ ᱠᱷᱮᱞᱳᱜᱼᱟ᱾
ᱠᱮ ᱠᱚᱫᱚ ᱵᱟᱝ ᱠᱚ ᱵᱩᱡ ᱫᱟ ᱪᱮᱛ ᱪᱤᱠᱟᱹ
ᱵᱩᱡ ᱫᱚᱠᱚ ᱵᱩᱡᱮᱫ ᱜᱮ ᱾ ᱟᱫᱚ ᱞᱳᱰ ᱫᱚᱠᱚ ᱞᱳᱰ ᱠᱟᱫᱟ ᱩᱱᱠᱩ ᱫᱚ ᱾ ᱩᱱᱠᱩ ᱩᱱᱠᱩ ᱫᱚ ᱜᱮᱢ ᱵᱮᱥᱤ ᱠᱚ ᱠᱷᱮᱞᱳᱜᱼᱟ᱾
ᱜᱮᱢ ᱫᱚ ᱮᱢᱱᱤ ᱜᱮᱠᱚ ᱠᱷᱮᱞ ᱠᱟᱱᱟ᱾ ᱞᱟᱹᱭᱫᱟᱹᱧ ᱜᱮᱢᱫᱚ ᱚᱱᱟ ᱮᱢᱱᱤ ᱜᱮᱢ ᱜᱮᱠᱚ ᱠᱷᱮ ᱠᱷᱮᱞ ᱠᱟᱱᱟ ᱥᱮ ᱯᱷᱨᱤ ᱯᱷᱟᱭᱟᱨ ᱠᱚ ᱥᱮ ᱡᱟᱦᱟᱱᱟᱜ, ᱱᱮᱛᱟᱨ ᱫᱚ ᱟᱨᱚᱸ ᱯᱚᱭᱥᱟ ᱫᱤᱭᱮ ᱜᱮᱢ ᱠᱚ ᱩᱰᱳᱠ ᱟᱠᱟᱱᱟ ᱛᱚ ᱯᱚᱭᱥᱟ ᱦᱚᱸ ᱧᱟᱢᱚᱜ ᱚᱱᱠᱟᱱᱟᱜ ᱜᱮᱢ ᱠᱷᱮᱞ ᱠᱟᱛᱮ ᱦᱚᱸ᱾
ᱚᱱᱟ ᱯᱷᱨᱤ ᱯᱷᱟᱭᱟᱨ ᱜᱮ ᱮᱢᱱᱤ ᱠᱚ ᱠᱷᱮᱞᱳᱜ ᱠᱟᱱᱟ ᱢᱮᱛᱟ ᱠᱚ ᱠᱟᱱ ᱨᱮᱦᱚᱸ ᱵᱟᱝᱠᱚ ᱞᱳᱰ ᱫᱟ
ᱛᱟᱦᱚᱞᱮ ᱟᱢ ᱫᱚ ᱯᱷᱨᱤ ᱯᱷᱟᱭᱟᱨ ᱠᱚᱢ ᱠᱷᱮᱞ ᱵᱟᱲᱟᱭ ᱜᱮᱭᱟ ᱥᱮ ᱵᱟᱝ
ᱠᱷᱮᱞ ᱫᱚᱧ ᱠᱷᱮᱞᱳᱜ ᱠᱟᱱᱟ ᱟᱫᱚ ᱮᱠᱷᱚᱱ ᱫᱚᱧ ᱵᱚᱱᱫᱚ ᱦᱟᱛᱟᱲ ᱠᱟᱫᱟ ᱱᱚᱣᱟᱧ ᱞᱳᱰ ᱠᱮᱜ ᱠᱷᱟᱡ ᱫᱚ
ᱟᱪᱪᱷᱟ ᱛᱟᱦᱚᱞᱮ ᱟᱯᱮ ᱚᱱᱛᱮ ᱚᱱᱠᱟ ᱵᱚᱞ ᱠᱷᱮᱞ ᱠᱚ ᱦᱩᱭ ᱵᱟᱲᱟᱜ ᱜᱮᱭᱟ ᱥᱮ ᱠᱷᱮᱞ ᱵᱟᱲᱟᱭ ᱜᱮᱭᱟ ᱥᱮ ᱵᱚᱞ ᱠᱚ
ᱠᱷᱮᱞ ᱵᱟᱲᱟᱜᱮ
ᱚᱱᱠᱟᱜᱮ ᱤᱧᱦᱚᱸ ᱞᱟᱦᱟᱛᱮ ᱠᱷᱮᱞ ᱵᱟᱲᱟ ᱦᱩᱭ ᱠᱚᱜᱼᱟ ᱦᱮᱸ ᱦᱮᱸ ᱞᱟᱦᱟᱛᱮ ᱠᱷᱮᱞ ᱵᱟᱲᱟ ᱦᱩᱭ ᱠᱚᱜᱼᱟ ᱱᱮᱛᱟᱨ ᱫᱚ ᱟᱫᱚ ᱠᱷᱮᱞ ᱵᱟᱲᱟ ᱵᱟᱝ ᱦᱩᱭᱩᱜ ᱠᱟᱱᱟ ᱜᱚᱝᱠᱮ ᱛᱟᱦᱚᱞᱮ ᱞᱟᱹᱭᱮᱫᱟᱹᱧ ᱱᱚᱜ ᱚᱚᱭ ᱴᱟᱭᱤᱢ ᱠᱚᱦᱚᱸ ᱟᱫᱚ ᱦᱳᱭ ᱤᱫᱤᱭ ᱱᱟ ᱟᱫᱚ ᱚᱱᱠᱟ ᱚᱠᱛᱚᱢ ᱧᱟᱢ ᱞᱮᱠᱷᱟᱱ ᱟᱢᱦᱚᱸ ᱛᱟᱦᱚᱞᱮ ᱯᱷᱳᱱ ᱢᱮ
ᱦᱮᱸ ᱢᱮᱥᱮᱡ ᱟᱢ ᱦᱟᱸᱜ ᱟᱨ ᱞᱟᱹᱭᱮᱢ
ᱛᱟᱢᱟ ᱟᱪᱪᱷᱟ ᱴᱷᱤᱠ ᱴᱷᱤᱠ ᱜᱮᱭᱟ ᱛᱟᱦᱚᱞᱮ ᱢᱟ ᱡᱚᱦᱟᱨ ᱜᱮ
ᱡᱚᱦᱟᱨ ᱜᱮ